ᱦᱮᱞᱳ᱾ ᱦᱮᱞᱳ᱾ ᱦᱮᱸ ᱡᱚᱦᱟᱨ ᱜᱮ᱾ ᱨᱚᱲᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱡᱚᱦᱟᱨ ᱜᱮ
ᱦᱚᱭ ᱤᱭᱟᱹ ᱛᱟᱦᱚᱞᱮ ᱤᱧ ᱢᱤᱫᱴᱟᱝ ᱴᱚᱯᱤᱠ ᱤᱧ ᱫᱤᱥᱟᱹ ᱟᱠᱟᱫ ᱛᱟᱞᱟᱝ ᱛᱟᱦᱮᱸᱫ ᱛᱟᱦᱚᱞᱮ ᱚᱱᱟ ᱱᱤᱭᱟᱹ ᱞᱟᱝ ᱜᱚᱞ ᱯᱚᱭᱟ ᱥᱮ ᱟᱢ ᱦᱚᱸ ᱚᱱᱠᱟ ᱡᱟᱦᱟᱱᱟᱜ ᱮᱢ ᱫᱤᱥᱟᱹ ᱟᱠᱟᱫ ᱛᱟᱞᱟᱝ-ᱟ?
ᱛᱟᱦᱚᱞᱮ ᱟᱢ ᱡᱟᱦᱟᱸᱢ ᱫᱤᱥᱟᱹ ᱟᱠᱟᱫ-ᱟ ᱚᱱᱟᱜᱮ ᱞᱟᱹᱭ ᱞᱟᱦᱟ ᱞᱮᱢ?
ᱦᱚᱭ ᱞᱟᱹᱭᱮᱫ ᱟᱹᱧ ᱡᱮ ᱛᱟᱦᱚᱞᱮ ᱛᱮᱦᱮᱧ ᱫᱚ ᱤᱭᱟᱹ ᱟᱵᱚ ᱫᱚ ᱦᱩᱭᱩᱜ ᱠᱟᱱᱟ ᱟᱹᱰᱤᱜᱟᱱ ᱯᱚᱨᱚᱵᱽ ᱢᱮᱱᱟᱜ ᱛᱟᱵᱚᱱᱟ ᱵᱟᱝ ᱥᱮ ᱡᱮᱢᱚᱱ ᱵᱟᱨᱚ ᱢᱟᱥᱮ ᱛᱮᱨᱚ ᱯᱚᱨᱚ ᱯᱟᱨᱵᱚᱱ
ᱦᱮᱸ
ᱚᱱᱠᱟ ᱜᱮ ᱟᱫᱚ ᱞᱟᱝ ᱜᱚᱞᱯᱷᱚ ᱞᱮᱠᱷᱟᱱ ᱱᱟᱯᱟᱭ ᱠᱚᱜ-ᱟ ᱵᱟᱝ ᱥᱮ ᱥᱚᱦᱚᱨᱟᱭ ᱵᱚᱸᱜᱟ ᱱᱤᱭᱟ ᱞᱟᱝ ᱮ ᱜᱚᱞᱯᱷᱚ ᱞᱮᱠᱷᱟᱱ ᱜᱟᱱ ᱠᱚᱜ-ᱟ ᱥᱮ ᱪᱮᱫ ᱮᱢ ᱞᱟᱹᱭᱮᱜ-ᱟ?
ᱦᱮᱸ ᱜᱟᱱᱚᱜ ᱜᱮᱭᱟ ᱛᱟᱦᱚᱞᱮ
ᱦᱚᱭ ᱤᱭᱟᱹ ᱛᱟᱦᱚᱞᱮ ᱤᱭᱟᱹ ᱟᱢᱜᱮ ᱞᱟᱹᱭ ᱜᱚᱫ ᱛᱟᱞᱟᱝ ᱢᱮ ᱡᱮ ᱟᱯᱮᱥᱮᱫ ᱪᱮᱫ ᱞᱮᱠᱟ ᱯᱮ ᱥᱚᱦᱨᱟᱭᱚᱜ ᱜᱮᱭᱟ? ᱟᱢᱟᱜ ᱠᱟᱹᱴᱤᱡ ᱟᱸᱡᱚᱢ ᱞᱮᱜᱮ ᱞᱟᱝ ᱛᱟᱨᱯᱚᱨᱮ ᱟᱫᱚ
ᱦᱮᱸ ᱮᱝ ᱥᱚᱨᱦᱟᱭ ᱫᱚ ᱦᱟᱸᱜ ᱢᱟᱨᱟᱝ ᱯᱚᱨᱚᱵᱽ ᱠᱟᱱᱟ ᱛᱚ ᱟᱫᱚ ᱥᱚᱨᱦᱟᱭ ᱫᱚ ᱦᱟᱸᱜ ᱢᱚᱬᱮ ᱢᱟᱦᱟ ᱠᱟᱛᱷᱟ ᱨᱮᱫᱚ ᱠᱚ ᱞᱟᱹᱭᱟ ᱡᱮ ᱢᱚᱬᱮ ᱢᱟᱦᱟ ᱠᱚ ᱢᱟᱱᱟᱣᱟ ᱠᱤᱱᱛᱩ ᱟᱞᱮ ᱥᱮᱫ ᱫᱚ ᱱᱟᱜ ᱱᱚᱜᱚᱭ ᱤᱧ ᱧᱮᱞ ᱟᱜᱩᱭᱮᱜ-ᱟ ᱢᱚᱬᱮ ᱢᱟᱦᱟ ᱫᱚ ᱱᱟᱦᱟᱜ ᱵᱟᱝᱞᱮ ᱢᱟᱱᱟᱣᱮᱜ-ᱟ ᱪᱮᱫᱟᱜ ᱥᱮ ᱟᱞᱮ ᱥᱮᱱ ᱫᱚ ᱱᱟᱦᱟᱜ ᱯᱮ ᱢᱟᱦᱟ ᱜᱮᱞᱮ ᱢᱟᱱᱟᱣᱮᱜ-ᱟ᱾
ᱚ-ᱦᱚᱸ ᱛᱟᱦᱟᱞᱮ ᱚᱱᱟ ᱫᱚ ᱚᱠᱟ ᱚᱠᱟ ᱢᱟᱦᱟ ᱠᱚᱯᱮ ᱢᱟᱱᱟᱣᱮᱜ-ᱟ?
ᱡᱟᱦᱟᱸ ᱫᱚ ᱱᱟᱜ ᱞᱟᱦᱟ ᱦᱤᱞᱳᱜ ᱢᱟᱱᱮ ᱩᱢ ᱢᱟᱦᱟ ᱟᱨ ᱥᱟᱨ ᱛᱤ ᱢᱟᱦᱟ ᱡᱟᱦᱟᱸ ᱰᱟᱝᱨᱤ ᱱᱟᱦᱟᱜ ᱠᱚ ᱠᱷᱩᱱᱴᱟᱹᱣ ᱠᱚᱣᱟ ᱢᱟᱱᱮ ᱪᱟᱨᱦᱟᱣ ᱠᱚᱣᱟ ᱠᱚ ᱚᱱᱟ ᱢᱟᱦᱟᱴᱟᱜ ᱥᱟᱨᱫᱤ ᱢᱟᱦᱟ ᱟᱨ ᱫᱚᱥᱟᱨ ᱦᱤᱞᱳᱜ ᱫᱚ ᱱᱟᱦᱟᱜ ᱵᱟᱥᱠᱮ ᱢᱟᱦᱟ
ᱚᱸ ᱦᱚᱸ
ᱦᱮᱸ ᱟᱫᱚ ᱩᱢ ᱢᱟᱦᱟ ᱦᱤᱞᱳᱜ ᱫᱚ ᱱᱟᱦᱟᱜ ᱦᱮᱸ ᱚᱸᱜ ᱚᱱᱠᱟ ᱚᱜᱩᱢ ᱵᱤᱨ ᱠᱚᱨᱮ ᱠᱷᱚᱱᱟᱜ ᱥᱟᱠᱟᱢ ᱠᱚᱠᱚ ᱦᱮᱡ ᱟᱜᱩᱭᱟ ᱛᱟ ᱯᱚᱨᱮ ᱩᱸ ᱦᱮᱸ ᱚᱲᱟᱜ ᱠᱚᱠᱚ ᱜᱮᱡ ᱜᱩᱨᱤᱡᱟ ᱟᱨ ᱵᱮᱲᱟ ᱰᱩᱵᱩᱡ ᱫᱮᱞᱟ ᱫᱮᱞᱤ ᱢᱟᱱᱮ ᱟᱭᱩᱵ ᱵᱮᱲᱟ ᱫᱚ ᱱᱷᱚᱱᱟᱜ ᱠᱩᱲᱤ ᱦᱚᱯᱚᱱ ᱠᱚᱫᱚ ᱰᱟᱝᱨᱤ ᱠᱚ ᱪᱩᱢᱟᱹᱲᱟᱶ ᱠᱚᱣᱟ ᱟᱨ ᱠᱚᱲᱟ ᱠᱚᱫᱚ ᱱᱟᱜ ᱡᱟᱜᱟᱱᱱᱟ ᱠᱚᱣᱟ ᱠᱚ
ᱦᱚᱭ
ᱦᱮᱸ ᱟᱨ ᱥᱟᱨᱫᱤ ᱦᱤᱞᱳᱜ ᱫᱚ ᱱᱟᱜ ᱠᱚᱲᱟ ᱠᱚᱫᱚ ᱱᱟᱦᱟᱜ ᱞᱟᱦᱟ ᱧᱤᱫᱟᱹ ᱫᱚ ᱥᱩᱫᱩ ᱠᱚ ᱡᱟᱜᱟᱱᱱᱟ ᱟᱠᱟᱜ ᱠᱚᱣᱟ ᱥᱩᱫᱩ ᱠᱚ ᱮᱱᱮᱡ ᱤᱫᱤᱭᱟ ᱨᱩᱭᱟᱠᱚ ᱰᱟᱝᱨᱤ ᱫᱩᱣᱟᱹᱨ ᱥᱟᱢᱟᱝ ᱨᱮ ᱟᱨ ᱮ ᱫᱚᱥᱟᱨ ᱦᱤᱞᱳᱜ ᱥᱮᱛᱟᱜ ᱠᱷᱚᱱ ᱜᱮ ᱩᱱᱠᱩ ᱫᱚ ᱯᱮᱴᱮᱡ ᱠᱚ ᱠᱚᱭᱟ ᱢᱟᱱᱮ ᱫᱤᱱ ᱫᱚ ᱟᱭᱩᱵ ᱵᱮᱲᱟ ᱫᱚ ᱵᱟᱝᱠᱚ ᱟᱹᱫᱟᱹᱭ ᱠᱟᱜᱟ ᱛᱚ ᱡᱮ ᱪᱟᱣᱞᱮ ᱠᱚ ᱦᱩᱲᱩ ᱠᱚ ᱚᱱᱠᱟ ᱚᱱᱟ ᱠᱷᱟᱛᱤᱨ ᱫᱚᱥᱟᱨ ᱦᱤᱞᱳᱜ ᱫᱚ ᱥᱮᱛᱟᱜ ᱥᱮᱫ ᱥᱮᱛᱟᱜ ᱨᱮᱜᱮ ᱚᱱᱟ ᱚ ᱩᱱ ᱩᱱ ᱦᱤᱞᱳᱜ ᱫᱚ ᱱᱟᱜ ᱚᱲᱟᱜ ᱚᱲᱟᱜ ᱫᱚ ᱵᱟᱝ ᱠᱚ ᱵᱚᱞᱚᱱᱟ ᱠᱩᱞᱦᱤ ᱠᱩᱞᱦᱤ ᱛᱮᱜᱮ ᱱᱟᱦᱟᱜ ᱠᱚ ᱮᱱᱮᱡ ᱮᱱᱮᱡ ᱛᱮ ᱨᱩ ᱨᱩ ᱛᱮᱠᱚ ᱪᱟᱞᱟᱜ-ᱟ ᱟᱨ ᱚᱝᱠᱟ ᱫᱩᱣᱟᱹᱨ ᱨᱮ ᱡᱟᱦᱟᱱᱟᱜ ᱜᱮ ᱵᱚᱥᱛᱟ ᱠᱚ ᱟᱜᱩᱣ ᱠᱟᱜ-ᱟ ᱵᱟᱝ ᱵᱟᱭᱤᱠ ᱚᱱᱟ ᱨᱮᱜᱮ ᱦᱩᱲᱩ ᱵᱟᱠᱷᱟᱱ ᱪᱟᱣᱞᱮᱢ ᱮᱢᱟ ᱠᱚᱣᱟ ᱚᱱᱠᱟ ᱠᱚ ᱩᱴᱷᱟᱹᱣ ᱤᱫᱤᱭᱟ ᱟᱨ ᱛᱟᱨᱟᱥᱤᱧ ᱵᱮᱲᱟ ᱦᱮᱸ
ᱦᱳᱭ ᱟᱫᱚ ᱠᱟᱹᱴᱤᱡ ᱤᱧ ᱠᱮᱪᱮᱫᱮᱫ ᱢᱮᱭᱟ ᱡᱮ ᱚᱱᱮ ᱡᱮ ᱚᱱᱟ ᱦᱩᱲᱩ ᱵᱟᱝᱠᱷᱟᱱ ᱪᱟᱣᱞᱮ ᱠᱚᱭ ᱤᱫᱤᱠᱮᱜ ᱫᱚ ᱟᱫᱚ ᱚᱱᱟ ᱫᱚᱠᱚ ᱪᱤᱠᱟᱹᱭᱟ?
ᱚᱱᱟ ᱫᱚ ᱱᱟᱦᱟᱜ ᱟᱫᱚ ᱥᱚᱨᱦᱟᱭ ᱠᱚ ᱪᱟᱵᱟ ᱠᱟᱛᱮ ᱟᱫᱚ ᱥᱚᱨᱦᱟᱭ ᱜᱩᱞᱤᱢᱟᱞ ᱨᱮᱫᱚ ᱡᱷᱚᱛᱚ ᱜᱮ ᱦᱟᱸᱰᱤ ᱠᱚ ᱫᱚᱦᱚ ᱠᱟᱜ-ᱟ ᱛᱚ ᱟᱫᱚ ᱦᱮᱸ ᱾ ᱤᱱᱟᱹ ᱯᱚᱨᱮ ᱟ ᱟᱫᱚ ᱯᱚᱨᱚᱯ ᱠᱚ ᱪᱟᱵᱟ ᱞᱮᱱᱠᱷᱟᱱ ᱚᱱᱟ ᱡᱟᱦᱟᱸ ᱛᱤᱱᱟᱹᱜ ᱪᱟᱣᱞᱮ ᱠᱚ ᱧᱟᱢ ᱟᱠᱟᱫ ᱫᱚ ᱱᱟᱦᱟᱜ
ᱦᱳᱭ ᱾
ᱚᱱᱟ ᱪᱟᱣᱞᱮ ᱛᱮᱫᱚ ᱦᱟᱸᱰᱤ ᱠᱚ ᱫᱚᱦᱚᱭᱟ ᱾
ᱚᱸ ᱦᱚᱸ ᱡᱟᱦᱟᱸ ᱫᱚ ᱱᱟᱦᱟᱜ ᱚᱱᱮ ᱧᱩᱢ ᱢᱤᱫᱚᱜ-ᱟ ᱧᱩᱢ ᱧᱩ ᱢᱤᱫᱟᱠᱚ ᱵᱟᱝ ᱟᱪᱷᱟ ᱟᱪᱷᱟ ᱟᱪᱷᱟ ᱾
ᱛᱮ ᱚᱱᱟ ᱦᱟᱺᱰᱤ ᱠᱚ ᱧᱩᱭᱟ ᱾
ᱚᱸ ᱦᱚᱸ ᱟᱰᱤ ᱱᱟᱯᱟᱭ ᱢᱟᱱᱮ ᱚᱱᱠᱟ ᱾ ᱠᱟᱜ ᱡᱮ ᱢᱤᱫᱴᱟᱹᱝ ᱡᱩᱢᱤᱫᱚᱜ ᱨᱮᱱᱟᱜ ᱡᱩᱢᱤᱫᱚᱜ ᱞᱮᱠᱟ ᱚᱱᱟ ᱫᱚ ᱥᱮ ᱪᱮᱫ? ᱵᱟᱝ?
ᱟᱫᱚ ᱚᱱᱟ ᱫᱚ ᱡᱷᱚᱛᱚ ᱦᱚᱲ ᱠᱟᱛᱮᱜ ᱜᱮᱠᱚ ᱩᱴᱷᱟᱹᱣ ᱟᱠᱟᱜ-ᱟ ᱛᱚ ᱟᱫᱚ ᱚᱱᱟ ᱠᱷᱟᱹᱛᱤᱨ ᱜᱮ ᱟᱛᱩ ᱥᱮᱜ ᱨᱮ ᱩᱱ ᱦᱤᱞᱳᱜ ᱫᱚ ᱢᱟᱱᱮ ᱚᱱᱟ ᱦᱟᱺᱰᱤ ᱠᱚ ᱤᱥᱤᱱᱟᱠᱚ ᱫᱚᱦᱚᱭᱟᱠᱚ ᱾ ᱛᱟ ᱯᱚᱨᱮ ᱦᱮᱸ ᱾
ᱚᱸ ᱱᱟᱯᱟᱭ ᱜᱤ ᱾
ᱦᱮᱸ ᱨᱚᱲ ᱫᱚ ᱱᱟᱦᱟᱜ ᱵᱟᱸᱦ ᱦᱮᱸ ᱾
ᱦᱳᱭ ᱚᱱᱟ ᱛᱟᱦᱚᱞᱮ ᱚᱱᱟ ᱡᱮ ᱠᱷᱩᱱᱴᱟᱹ
ᱦᱮᱸ ᱟᱫᱚ ᱛᱟᱨᱟᱥᱤᱧ ᱵᱮᱲᱟ ᱫᱚ ᱱᱟᱦᱟᱜ ᱰᱟᱝᱨᱤᱭᱟᱜ ᱯᱚᱨᱚᱯ ᱠᱟᱱᱟ ᱛᱚ ᱰᱟᱝᱨᱤᱭᱟᱜ ᱯᱚᱨᱚᱯ ᱥᱟᱶ ᱛᱮᱜᱮ ᱢᱟᱱᱢᱤ ᱠᱚᱦᱚᱸ ᱠᱚ ᱯᱚᱨᱚᱯᱚᱜ ᱠᱟᱱᱟ ᱟᱫᱚ ᱚᱱᱟ ᱠᱷᱟᱹᱛᱤᱨ ᱞᱚᱜᱚᱱ ᱥᱟᱸᱦᱤᱡ ᱜᱮᱠᱚ ᱰᱟᱝᱨᱤ ᱩᱱᱠᱩ ᱫᱚ ᱠᱚ ᱢᱟᱱᱮ ᱩᱱᱠᱩ ᱫᱚ ᱟᱹᱛᱤᱧ ᱠᱚ ᱤᱫᱤ ᱠᱚᱣᱟ ᱛᱚ, ᱟᱫᱚ ᱩᱱᱠᱩ ᱫᱚ ᱞᱟᱦᱟ ᱧᱚᱜ ᱨᱮᱜᱮ ᱠᱚ ᱟᱹᱜᱩ ᱠᱚᱣᱟ ᱛᱤᱠᱤᱱ ᱛᱤᱠᱤᱱ ᱥᱮᱱ ᱨᱮᱜᱮ
ᱟᱪᱪᱷᱟ ᱾
ᱦᱮᱸ ᱟᱫᱚ ᱩᱱᱠᱩ ᱟᱹᱜᱩ ᱠᱟᱛᱮᱜ ᱰᱟᱝᱨᱤ ᱠᱚᱦᱚᱸ ᱠᱚ ᱥᱟᱡᱟᱣ ᱠᱚᱣᱟ ᱾ ᱦᱮᱸ ᱦᱮᱸ‌ ᱾ ᱟᱫᱚ ᱩᱱᱠᱩ ᱠᱚ ᱥᱟᱡᱟᱣ ᱠᱟᱛᱮᱜ ᱛᱟᱨᱟᱥᱤᱧ ᱵᱮᱲᱟ ᱫᱚ ᱱᱦᱟᱜ ᱡᱟᱦᱟᱸ ᱨᱮ ᱠᱷᱩᱱᱴᱟᱹᱣ ᱴᱟᱺᱰᱤ ᱚᱸᱰᱮᱠᱩ ᱤᱫᱤ ᱠᱚᱣᱟ ᱾
ᱦᱳᱭ ᱾
ᱦᱮᱸ ᱟᱫᱚ ᱚᱸᱰᱮ, ᱟᱫᱚ ᱚᱸᱰᱮ ᱡᱷᱚᱛ ᱫᱚ ᱦᱟᱨᱛᱟ ᱟᱛᱮᱫ ᱠᱚ ᱴᱟᱢᱟᱠ ᱛᱩᱢᱫᱟᱜ ᱟᱛᱮᱫ ᱠᱚ ᱪᱟᱨᱦᱟᱣ ᱠᱚᱣᱟ ᱰᱲᱝᱨᱤ ᱠᱚ ᱟᱨ ᱠᱩᱲᱤ ᱦᱚᱯᱚᱱ ᱠᱚᱫᱚ ᱠᱚ ᱮᱱᱮᱡᱼᱟ ᱾
ᱚ ᱦᱚᱸ ᱾
ᱛᱟᱦᱚᱞᱮ ᱦᱩᱭᱳᱜ ᱠᱟᱱᱟ ᱟᱯᱮ ᱟᱛᱳ ᱨᱮᱫᱚ ᱟᱹᱰᱤ ᱱᱟᱯᱟᱭ ᱜᱮ ᱥᱮ ᱟᱹᱰᱤ ᱱᱟᱯᱟᱭ ᱨᱟᱹᱥᱠᱟᱹ ᱥᱟᱞᱟᱜ ᱯᱮ ᱢᱟᱱᱟᱣᱟ, ᱵᱟᱝ?
ᱦᱮᱸ ᱾ ᱟᱞᱮᱥᱮᱫ ᱫᱚ ᱱᱟᱜ ᱱᱚᱝᱠᱟ ᱜᱮ ᱱᱟᱜ ᱦᱩᱭᱩᱜᱼᱟ, ᱛᱟᱦᱚᱞᱮ ᱟᱯᱮᱥᱮᱫ ᱪᱮᱫ ᱞᱮᱠᱟ ᱦᱩᱭᱩᱜᱼᱟ, ᱛᱤᱱᱟᱹᱜ ᱫᱤᱱ ᱯᱮ ᱢᱟᱱᱟᱣᱟ? ᱚᱱᱟᱜᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱩᱸ ᱦᱩᱸ ᱾ ᱟᱞᱮ ᱥᱮᱱ ᱦᱚᱸ ᱚᱱᱠᱟᱜᱮ, ᱡᱮ ᱤᱭᱟᱹ ᱧᱩᱛᱩᱢ ᱢᱟ ᱢᱮᱱᱟᱜ ᱟ ᱠᱟ ᱡᱮ ᱜᱳᱰ ᱵᱩᱝᱜᱟ ᱟᱹ
ᱦᱮᱸ ᱾
ᱢᱟᱦᱟ ᱡᱟᱦᱟᱸ ᱫᱚ ᱩᱢ ᱱᱟᱲᱠᱟᱜ ᱟᱵᱚᱱ ᱛᱟᱨᱯᱚᱨᱮ ᱦᱳᱭᱳᱜ ᱠᱟᱱᱟ ᱫᱚᱥᱟᱨ ᱦᱤᱞᱳᱜ ᱫᱚ ᱜᱚᱰ ᱵᱚᱸᱜᱟ᱾ ᱛᱟᱨᱯᱚᱨᱮ ᱦᱳᱭᱳᱜ ᱠᱟᱱᱟ ᱩᱱ ᱡᱟᱦᱟᱸ ᱫᱚ ᱚᱱᱮ ᱜᱟᱹᱭ ᱠᱚ ᱫᱟᱬᱟ ᱦᱟᱠ ᱠᱚᱣᱟ ᱟᱨ ᱡᱟᱦᱟᱸ ᱫᱚ ᱦᱳᱭᱳᱜ ᱠᱟ ᱟᱢ ᱜᱟᱹᱭ ᱠᱳ ᱫᱟᱬᱟ ᱟᱠᱚᱣᱟ ᱡᱟᱦᱟᱸ ᱦᱤᱞᱳᱜ ᱠᱚ ᱩᱢᱩᱜᱼᱟ ᱮᱱ ᱦᱤᱞᱳᱜ ᱜᱮ ᱜᱟᱹᱭ ᱠᱚ ᱫᱟᱬᱟ ᱟᱠᱚᱣᱟ ᱛᱚ? ᱛᱟᱨᱯᱚᱨᱮ ᱠᱷᱩᱱ ᱢᱟᱦᱟ ᱟᱨ ᱤᱭᱟᱹ ᱡᱟᱦᱟᱸ ᱫᱚ ᱦᱳᱭᱳᱜ ᱠᱟᱱᱟ ᱵᱟᱥᱠᱮ ᱥᱮ ᱡᱟᱡᱟᱞᱮ ᱚ ᱚᱱᱠᱟᱜᱮ ᱟᱫᱚ ᱦᱳᱭ ᱩᱢ ᱢᱟᱦᱟ ᱦᱤᱞᱳᱜ ᱢᱟ ᱦᱳᱭᱳᱜ ᱠᱟᱱᱟ ᱡᱚᱛᱚ ᱜᱮ ᱱᱚᱜᱚᱭ ᱛᱚ ᱟᱵᱚ ᱫᱚ ᱵᱚᱸᱜᱟ ᱵᱩᱨᱩ ᱞᱟᱦᱟ ᱨᱮᱫᱚ ᱦᱳᱭᱳᱜ ᱠᱟᱱᱟ ᱜᱮᱡ ᱜᱩᱨᱤᱡ ᱞᱩᱜᱽᱲᱤᱡ ᱥᱟᱯᱷᱟ ᱡᱷᱚᱛᱚ ᱜᱮ ᱟᱨ ᱯᱳᱸᱰ ᱞᱩᱜᱽᱲᱤ ᱛᱮᱵᱚᱱ ᱜᱮᱡ ᱜᱩᱨᱤᱡᱚᱜᱼᱟ ᱵᱟᱝ? ᱟᱫᱚ ᱚᱱᱠᱟᱜᱮ ᱦᱩ ᱚᱱᱟ ᱠᱚ ᱠᱚᱨᱟᱣ ᱠᱮᱫᱟᱞᱮ ᱛᱟᱨᱯᱚᱨᱮ ᱫᱚᱥᱟᱨ ᱦᱤᱞᱳᱜ ᱫᱚ ᱢᱟᱱᱮ ᱤᱱᱟᱹ ᱦᱤᱞᱳᱜ ᱜᱮ ᱦᱟᱸᱜ ᱟᱞᱮᱫ ᱫᱚ
ᱜᱟᱹᱭ ᱠᱚ ᱡᱟᱜᱟᱣ ᱠᱚᱣᱟ ᱚᱱᱮ ᱦᱟᱸᱜ ᱨᱩ ᱨᱩ ᱛᱮ ᱠᱚ ᱚ ᱚᱲᱟᱜ ᱥᱩᱱᱩᱢ ᱠᱚ ᱚᱡᱚᱜ ᱟᱠᱚᱣᱟ᱾
ᱦᱮᱸ
ᱫᱮᱨᱮᱸᱧ ᱨᱮ ᱥᱩᱱᱩᱢ ᱠᱚ ᱚᱡᱚᱜ ᱟᱠᱚᱣᱟ ᱚᱱᱟ ᱦᱚᱭᱚᱜ ᱜᱮᱭᱟ ᱟᱨ ᱩᱱᱠᱩ ᱡᱟᱦᱟᱸᱭ ᱠᱚ ᱦᱤᱡᱩᱜ ᱠᱟᱱ ᱦᱟᱜ ᱩᱱᱠᱩ ᱜᱟᱹᱭ ᱠᱚ ᱡᱟᱜᱟᱣ ᱠᱚᱣᱟ ᱛᱟᱨᱯᱚᱨᱮ ᱦᱳᱭᱳᱜ ᱠᱟᱱᱟ ᱚᱱᱮ ᱡᱮᱢᱚᱱ ᱜᱚᱰ ᱵᱚᱸᱜᱟᱧ ᱞᱟᱹᱭ ᱠᱮᱫᱟ ᱡᱮ ᱚᱱᱟ ᱜᱚᱰ ᱵᱚᱸᱜᱟ ᱫᱚ᱾ ᱟᱞᱮ ᱫᱚ ᱵᱟᱞᱮ ᱵᱚᱸᱜᱟᱭ ᱜᱮᱭᱟ ᱡᱟᱦᱟᱸ ᱫᱚ ᱦᱳᱭᱳᱜ ᱠᱟᱱᱟ ᱟᱫᱚ ᱜᱚᱲᱟ ᱵᱚᱸᱜᱟ ᱦᱮᱱᱟᱜ ᱟᱠᱟᱫ-ᱟ ᱛᱚ ᱡᱮ ᱡᱟᱦᱟᱸ ᱫᱚ ᱜᱚᱲᱟ ᱵᱚᱸᱜᱟ ᱟᱯᱜᱮ ᱵᱚᱸᱜᱟ ᱡᱟᱦᱟᱸ ᱫᱚ ᱚᱲᱟᱜ ᱨᱮ ᱵᱚᱸᱜᱟᱜ ᱜᱮᱭᱟ ᱚᱱᱟ ᱜᱚᱲᱟ ᱵᱚᱸᱜᱟᱭ ᱜᱮᱭᱟ ᱟᱫᱚ ᱚᱱᱟ ᱜᱮᱞᱮ ᱵᱚᱸᱜᱟᱜ ᱜᱮᱭᱟ ᱛᱟᱨᱯᱚᱨᱮ ᱴᱷᱩᱱᱴᱟᱹᱣ ᱢᱟᱦᱟ ᱤᱱᱟᱹ ᱯᱚᱨᱮ ᱫᱚᱥᱟᱨ ᱦᱤᱞᱳᱜ ᱫᱚ ᱱᱟᱜ᱾ ᱟᱫᱚ ᱟ ᱠᱷᱩᱱᱴᱟᱹᱣ ᱢᱟᱦᱟ ᱦᱤᱞᱳᱜ ᱫᱚ ᱚᱱᱮ ᱥᱮᱛᱟᱜ ᱵᱮᱲᱟ ᱡᱮ ᱰᱟᱝᱨᱤ ᱠᱚᱴ ᱟ ᱩᱸ ᱚᱱᱮ ᱱᱟᱦᱟᱜ ᱠᱚ ᱪᱩᱢᱟᱹᱲᱟ ᱠᱟᱜ ᱠᱚᱣᱟ ᱛᱟᱨᱯᱚᱨ ᱥᱮᱛᱟᱜ ᱵᱮᱲᱟ ᱫᱚ ᱦᱳᱭᱳᱜ ᱠᱟᱱᱟ ᱰᱟᱝᱨᱤ ᱠᱚᱠᱚ ᱥᱟᱡᱟᱣ ᱵᱟᱲᱟ ᱠᱚᱣᱟ᱾ ᱟᱨ ᱚᱱᱮ ᱛᱟᱨᱟᱥᱤᱧ ᱵᱮᱞᱟ ᱠᱷᱚᱱ ᱫᱚ ᱦᱟᱸᱜ ᱟᱫᱚ ᱛᱩᱨ ᱨᱮᱱᱟᱜ ᱠᱩᱞᱦᱤ ᱢᱩᱪᱟᱹᱫ ᱨᱮ ᱵᱟᱝᱠᱷᱟᱱ ᱫᱚ ᱦᱳᱭᱳᱜ ᱠᱟᱱᱟ ᱟᱜ ᱟᱛᱩ ᱨᱮᱱᱟᱜ ᱢᱟᱴᱷᱨᱮ ᱟᱫᱚ ᱰᱟᱝᱨᱤ ᱠᱚ ᱛᱚᱞ ᱠᱚᱣᱟ ᱟᱨ ᱩᱱᱠᱩᱜᱮ ᱪᱟᱨᱦᱟᱣ ᱠᱚᱣᱟ ᱠᱚ ᱠᱩᱲᱤ ᱠᱚᱫᱚ ᱠᱚ ᱥᱮᱨᱮᱧ ᱡᱚᱱᱟᱜᱼᱟ ᱫᱚᱢᱮ ᱟᱨ ᱟᱨ ᱠᱚᱲᱟ ᱠᱚᱫᱚ ᱩᱱᱠᱩ ᱠᱚ ᱪᱟᱨᱦᱟᱣ ᱠᱚᱣᱟ ᱟᱨ ᱚᱱᱠᱟᱜ ᱜᱮ ᱮᱱᱮᱡ ᱥᱮᱨᱮᱧ ᱦᱩᱭᱩᱜᱼᱟ ᱛᱟᱨᱯᱚᱨᱮ ᱚᱱᱟ ᱮᱱᱮᱡ ᱥᱮᱨᱮᱧ ᱦᱩᱭ ᱠᱟᱛᱮ ᱟᱛᱩ ᱩ ᱟᱛᱩ ᱨᱮᱱᱟᱜ ᱟᱠᱷᱲᱟ ᱨᱮᱠᱚ ᱪᱟᱞᱟᱜᱼᱟ ᱟᱨ ᱟᱛᱩ ᱨᱮᱱᱟᱜ ᱟᱠᱷᱲᱟ ᱨᱮ ᱮᱱᱮᱡ ᱟᱠᱚ ᱯᱮ ᱟᱠᱷ ᱠᱷᱲᱟ ᱜᱟᱱ ᱠᱚ ᱮᱱᱮᱡᱼᱟ ᱡᱩᱫᱤ ᱯᱮ ᱟᱠᱷᱲᱟ ᱮᱱᱮᱡ ᱛᱮ ᱡᱩᱫᱤ ᱱᱟᱜ ᱠᱚ ᱞᱟᱸᱜᱟ ᱜᱚᱫᱚᱜ ᱠᱟᱱ ᱠᱷᱟᱱ ᱛᱟᱦᱚᱞᱮ ᱫᱚ ᱟᱫᱚ ᱮᱫ ᱤᱭᱟᱹ ᱟᱫᱚ ᱤᱱ ᱤᱱ ᱦᱤᱞᱳᱜ ᱞᱮᱠᱟ ᱫᱚ ᱤᱱ ᱠᱟᱹ ᱜᱮ ᱵᱚᱱᱫᱚ ᱠᱟᱜᱼᱟ ᱠᱚ ᱟ ᱫᱚ ᱟᱨ ᱵᱟᱠᱷᱟᱡ ᱡᱩᱫᱤ ᱵᱟᱠᱚ ᱮᱱᱮᱡ ᱞᱟᱸᱜᱟ ᱞᱮᱱᱠᱷᱟᱱ ᱛᱟᱦᱚᱞᱮ ᱢᱤᱫ ᱧᱤᱫᱟᱹ ᱦᱚᱸᱠᱚ ᱮᱱᱮᱡ ᱟᱸᱜᱟᱭ ᱜᱮᱭᱟ ᱾ ᱚᱱᱠᱟ ᱠᱟᱛᱮᱜ ᱟᱞᱮᱭᱟᱜ ᱥᱚᱦᱨᱟᱭ ᱪᱟᱞᱟᱜ ᱜᱮᱭᱟ ᱟᱨ ᱦᱳᱭ ᱢᱟ ᱞᱟᱹᱭ ᱢᱮ?
ᱦᱮᱸ ᱰᱟᱝᱨᱤ ᱛᱟᱦᱮᱱᱟ ᱪᱮᱫ ᱛᱮᱯᱮ ᱠᱷᱩᱱᱴᱟᱹᱣ ᱠᱚᱣᱟ ᱚᱱᱟ ᱥᱟᱯᱟᱵ ᱠᱚᱫᱚ ᱪᱮᱫ ᱠᱚ ᱛᱟᱯᱮ?
ᱦᱳᱭ ᱚᱱᱟ ᱥᱟᱯᱟᱵ ᱠᱚᱫᱚ ᱡᱮᱢᱚᱱ ᱚᱱᱮ ᱵᱚᱲ ᱠᱚᱠᱚ ᱯᱮᱴᱨ ᱠᱟᱜ ᱫᱚ ᱟᱨ ᱤᱭᱟᱹ ᱰᱟᱹᱝᱨᱤ ᱦᱟᱜ ᱮᱭᱟᱜ ᱟᱨ ᱚᱱᱟ ᱤᱭᱟᱹ ᱚᱱᱟ ᱦᱟᱨᱛᱟ ᱠᱚ ᱡᱮᱢᱚᱱ ᱢᱮᱨᱚᱢ ᱦᱟᱨᱛᱟ ᱠᱚ ᱮᱢᱟᱱ ᱮᱢᱟᱱ ᱟᱨᱚ ᱚᱱᱠᱟᱜ ᱜᱮ ᱦᱮᱱᱟᱜ ᱟᱠᱟᱜᱼᱟ ᱡᱮᱢᱚᱱ ᱟᱨᱦᱚᱸ ᱟᱹᱰᱤ ᱢᱟᱨᱟᱝ ᱟᱜ ᱠᱟᱛᱷᱟᱧ ᱤᱭᱟᱹ ᱫᱤᱥᱟᱹ ᱜᱚᱫ ᱠᱮᱭᱟ ᱡᱮ ᱥᱚᱦᱚᱨᱟᱭ ᱯᱚᱨᱚᱵᱽ ᱢᱟᱱᱮ ᱜᱮ ᱦᱩᱭᱩᱜ ᱠᱟᱱᱟ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱟᱨ ᱨᱟᱹᱥᱠᱟᱹ ᱵᱩᱡᱷᱟᱹᱜᱼᱟ ᱾ ᱪᱮᱫᱟᱜ ᱥᱮ ᱵᱚᱪᱷᱚᱨ ᱫᱤᱱ ᱨᱮ ᱡᱮᱢᱚᱱ ᱠᱩᱲᱤ ᱜᱤᱫᱽᱨᱟᱹ ᱠᱚᱫᱚ ᱠᱚ ᱜᱚᱝ ᱠᱟᱠᱚᱣᱟ ᱟᱫᱚ ᱵᱚᱪᱷᱚᱨ ᱫᱤᱱ ᱨᱮ ᱦᱳᱭᱳᱜ ᱠᱟᱱᱟ ᱢᱤᱫ ᱫᱷᱟᱣ ᱫᱚ ᱡᱮᱢᱚᱱ ᱠᱩᱲᱤ ᱜᱤᱫᱽᱨᱟᱹ ᱠᱚᱱᱮᱣᱛᱟ ᱟᱹᱜᱩᱭ ᱛᱟᱭᱟ ᱢᱟᱹᱭ ᱡᱟᱶᱟᱭ ᱠᱚ ᱱᱮᱚᱛᱟ ᱟᱹᱜᱩ ᱠᱤᱱᱟ ᱾ ᱚᱱᱟ ᱢᱤᱫᱴᱟᱝ ᱵᱷᱟᱜᱤ ᱫᱤᱠ ᱥᱮᱪᱮᱫ ᱡᱮᱢᱚᱱ ᱠᱩᱲᱤ ᱜᱤᱫᱽᱨᱟᱹ ᱫᱚ ᱥᱮ ᱢᱟᱨᱟᱝ ᱞᱮᱱᱠᱷᱟᱱ ᱜᱮᱠᱚ ᱦᱩᱭᱩᱜ ᱠᱟᱱᱟ ᱟᱭᱳᱼᱵᱟᱵᱟ ᱚᱲᱟᱜ ᱫᱚ ᱯᱮᱲᱟ ᱚᱲᱟᱜ ᱦᱩᱭᱩᱜᱼᱟ ᱟᱨ ᱦᱩᱭᱩᱜ ᱠᱟᱱᱟ ᱡᱟᱶᱟᱭ ᱚᱲᱟᱜ ᱜᱮ ᱚᱲᱟᱜ ᱫᱚ ᱾ ᱚᱱᱠᱟᱛᱮ ᱟᱫᱚ ᱮ ᱚᱱᱟ ᱞᱮᱠᱟᱱ ᱫᱤᱱᱨᱮ ᱢᱟᱱᱮ ᱚᱱᱟ ᱨᱟᱹᱥᱠᱟᱹ ᱵᱩᱡᱷᱟᱹᱜᱼᱟ ᱡᱮ ᱵᱟᱝ ᱢᱤᱫ ᱫᱤᱱ ᱦᱤᱞᱳᱜ ᱦᱩᱭᱩᱜ ᱠᱟᱱᱟ ᱢᱟᱹᱭ ᱡᱟᱶᱟᱭ ᱥᱮ ᱠᱩᱲᱤ ᱜᱤᱫᱽᱨᱟᱹ ᱟᱠᱚ ᱚᱲᱟᱜ ᱛᱮᱠᱚ ᱱᱮᱰᱟ ᱟᱭ ᱠᱟᱱᱟ ᱵᱟᱝ ᱾
ᱦᱮᱸ ᱾
ᱦᱳᱭ ᱟᱨ ᱢᱤᱫᱴᱟᱝ ᱡᱟᱦᱟᱸ ᱠᱟᱛᱷᱟᱧ ᱫᱤᱥᱟᱹ ᱠᱮᱫᱼᱟ ᱡᱮ ᱛᱟᱦᱞᱮ ᱟᱵᱚ ᱢᱟ ᱴᱷᱤᱠ ᱜᱮᱭᱟ ᱰᱟᱝᱨᱤ ᱵᱚᱱ ᱠᱤᱥᱤᱱ ᱛᱮ ᱧᱮᱞᱚᱜ ᱠᱟᱱᱟᱼᱼ ᱡᱮ ᱰᱟᱹᱟᱝᱨᱤ ᱵᱚᱱ ᱚᱛᱛᱟᱪᱟᱨᱮᱫ ᱠᱚ ᱞᱮᱠᱟᱧ ᱵᱩᱡᱷᱟᱹᱣᱮᱫᱼᱟ ᱵᱟᱝ ᱡᱮ ᱧᱮᱞᱚᱜ ᱠᱟᱱᱟ ᱟᱵᱚ ᱰᱟᱝᱨᱤ ᱵᱚᱱ ᱛᱚᱞᱮᱫ ᱠᱚᱣᱟ ᱴᱷᱤᱠ ᱜᱮᱭᱟ ᱛᱚᱞ ᱩᱨᱤᱡ ᱟᱠᱟᱜ ᱠᱚᱣᱟ ᱵᱚᱱ ᱩᱱᱤ ᱵᱟᱵᱚᱱ ᱨᱟᱸᱜᱟᱣ ᱦᱚᱪᱚᱭᱮᱵᱷᱚᱨ ᱩᱱᱤ ᱰᱟᱹᱟᱝᱨᱤ ᱫᱚ ᱱᱟᱦᱟᱜ ᱵᱟᱭ ᱦᱩᱴᱤᱡᱮᱜᱼᱟ ᱛᱟᱦᱚᱞᱮ ᱚᱱᱟ ᱫᱚ ᱢᱤᱫᱴᱟᱝ ᱩᱱᱤ ᱫᱟᱹᱲ ᱥᱟᱱᱟᱭᱮ ᱠᱟᱱ ᱨᱮᱦᱚᱸ ᱛᱚᱞ ᱠᱟᱴ ᱢᱟᱴᱟᱣ ᱟᱠᱟᱫᱮᱭᱟᱵᱚᱱ ᱟᱨ ᱩᱱᱤ ᱵᱚᱱ ᱪᱟᱨᱦᱟᱣ
ᱵᱟᱭ ᱫᱟᱹᱲ ᱫᱟᱲᱮᱭᱟᱜ ᱠᱟᱱᱟ
ᱦᱳᱭ ᱛᱟᱦᱚᱞᱮ ᱟᱢᱟᱜ ᱢᱚᱱᱮᱛᱮ ᱚᱱᱟ ᱫᱚ ᱪᱮᱫ ᱞᱮᱠᱟ ᱢᱚᱱᱮ ᱜᱮᱭᱟ ᱵᱷᱟᱜᱤ ᱥᱮ ᱢᱤᱫ ᱢᱤᱫ ᱯᱨᱚᱠᱟᱨ ᱡᱮ ᱰᱟᱹᱟᱝᱨᱤ ᱵᱚᱱ ᱚᱛᱛᱟᱪᱟᱨᱮᱫ ᱠᱚᱣᱟ ᱥᱮ ᱰᱟᱝᱝᱨᱤ ᱪᱮᱛᱟᱱ ᱨᱮ ᱱᱟᱦᱟᱪᱟᱨ ᱵᱚᱱ ᱠᱟᱹᱢᱤᱜᱼᱟ ᱥᱮ ᱩᱱᱠᱩ ᱵᱚ ᱨᱟᱹᱥᱠᱟᱹ ᱦᱚᱪᱚᱭᱮᱫ ᱠᱚᱣᱟ ᱾
ᱦᱮᱸ ᱚᱱᱟ ᱫᱚ ᱢᱤᱫ ᱯᱚᱠᱷᱮ ᱛᱮᱫᱚ ᱠᱷᱟᱨᱟᱯ ᱫᱤᱠ ᱜᱮ ᱧᱮᱞᱚᱜ ᱠᱟᱱᱟ ᱡᱮ ᱩᱱᱤ ᱫᱚ ᱰᱟᱝᱨᱤ ᱫᱚ ᱟᱹᱰᱤ ᱟᱢ ᱡᱳᱨ ᱢᱚᱛᱚᱱᱮ ᱮᱢ ᱛᱚᱞ ᱟᱠᱟᱫᱮᱭᱟ ᱩᱱᱤ ᱫᱚ ᱦᱩᱸ ᱟᱡ ᱯᱩᱪᱩᱡᱚᱜ ᱨᱮᱱᱟᱜ ᱫᱟᱲᱮᱜ ᱜᱮ ᱵᱟᱹᱱᱩᱜ ᱛᱟᱭᱟ ᱟᱫᱚ ᱾ ᱟᱨ ᱟᱹᱰᱤ ᱟᱢᱫᱟ ᱦᱚᱲᱛᱮ ᱚᱱᱠᱟᱱ ᱟ ᱪᱟᱨᱦᱟᱣ ᱠᱟᱱᱟᱢ ᱵᱚᱛᱚᱨ ᱦᱚᱪᱚᱭᱮ ᱠᱟᱱᱟᱢ
ᱦᱳᱭ ᱦᱳᱭ ᱦᱳᱭ ᱾
ᱦᱮᱸ ᱾
ᱟᱫᱚ ᱚᱱᱟ ᱫᱚ ᱱᱟᱜ ᱯᱟᱹᱦᱤᱞ ᱦᱟᱯᱲᱟᱢ ᱠᱚᱠᱚ ᱛᱚᱞ ᱟᱹᱜᱩ ᱠᱟᱜᱼᱟ ᱛᱚᱞ ᱦᱳᱭ ᱾ ᱟᱨ ᱛᱟᱦᱞᱮ ᱚᱱᱠᱟ ᱫᱚ ᱟᱯᱮᱥᱮᱱ ᱫᱚ ᱟᱨᱦᱚᱸ ᱤᱭᱟᱹ ᱪᱮᱫ ᱯᱚᱨᱚᱵᱽ ᱠᱚ ᱚᱱᱠᱟ ᱯᱮ ᱢᱟᱱᱟᱣ ᱜᱮᱭᱟ?
ᱦᱮᱸ ᱟᱞᱮᱦᱚ ᱩᱸ ᱾ ᱪᱟᱸᱫᱳ ᱨᱮ ᱢᱤᱫᱴᱟᱝ ᱜᱟᱱ ᱫᱚᱨᱮ ᱢᱤᱫ-ᱢᱤᱫᱴᱟᱝ ᱠᱟᱛᱮᱫ ᱡᱷᱚᱛᱚ ᱜᱮ ᱯᱚᱨᱚᱵᱽ ᱫᱚᱞᱮ ᱢᱟᱱᱟᱣ ᱜᱮᱭᱟ ᱾ ᱡᱚᱠᱷᱚᱱ ᱥᱚᱨᱦᱟᱭ ᱢᱟ ᱦᱩᱭᱮᱱ ᱜᱮ ᱚᱱᱠᱟᱜᱮ ᱾ ᱥᱚᱨᱦᱟᱭ ᱪᱟᱸᱫᱳ ᱨᱮᱜᱮ ᱱᱦᱟᱜ ᱟᱞᱮ ᱫᱚ ᱥᱚᱨᱦᱟᱭ ᱵᱚᱸᱜᱟ ᱞᱮ ᱥᱚᱨᱦᱟᱭ ᱫᱚᱞᱮ ᱢᱟᱱᱟᱣᱟ ᱾ ᱚᱱᱟ ᱪᱷᱟᱲᱟ ᱠᱟᱛᱮ ᱥᱟᱠᱨᱟᱛ, ᱵᱟᱦᱟ, ᱥᱚᱨᱦᱟᱭ, ᱢᱟᱜ ᱢᱚᱬᱮ ᱠᱚᱢᱟ ᱦᱮᱱᱟᱜ ᱟᱠᱟᱜ ᱜᱮ ᱡᱷᱚᱛᱚ ᱨᱚᱠ ᱨᱚᱠᱚᱢᱟᱜ ᱜᱮ ᱡᱷᱚᱛᱚ ᱨᱚᱠᱚᱢᱟᱜ ᱜᱮᱞᱮ ᱢᱟᱱᱟᱣ ᱜᱮᱭᱟ ᱾
ᱟᱪᱪᱷᱟ ᱦᱮᱸ ᱟᱞᱮ ᱦᱚᱸ ᱢᱟᱱᱟᱣ ᱜᱮᱭᱟᱞᱮ ᱾ ᱟᱵᱚᱣᱟᱜ ᱯᱚᱨᱚᱵᱽ ᱠᱟᱱᱟ ᱥᱮ ᱟᱵᱚᱣᱟᱜ ᱵᱚᱸᱜᱟᱼᱵᱩᱨᱩ ᱠᱟᱱᱟ ᱾ ᱟᱵᱚ ᱫᱚ ᱢᱟᱱᱟᱣ ᱜᱮᱭᱟᱵᱚ ᱥᱮ ᱾
ᱦᱮᱸ ᱾
ᱦᱳᱭ ᱾ ᱟᱨ ᱚᱱᱠᱟ ᱫᱚ ᱦᱩᱭᱩᱜ ᱠᱟᱱᱟ ᱛᱟᱦᱞᱮ ᱚᱱᱮ ᱡᱮ ᱜᱩᱨᱩ ᱜᱚᱢᱠᱮᱭᱟᱜ ᱡᱟᱱᱟᱢ ᱢᱟᱦᱟ ᱠᱚ ᱚᱱᱟ ᱠᱚ ᱟᱯᱮ ᱫᱚᱯᱮ ᱢᱟᱱᱟᱣ ᱜᱮᱭᱟ ᱥᱮ ᱵᱟᱝ? ᱟᱨ ᱱᱚᱜ-ᱚᱭ ᱛᱚ ᱪᱟᱞᱟᱭᱱᱟ ᱥᱟᱢᱟᱝ ᱨᱮ ᱜᱮ ᱡᱮ ᱛᱤᱨᱤᱥᱮ ᱡᱩᱱ ᱦᱩᱞ ᱢᱟᱦᱟ ᱢᱟᱱᱟᱣ ᱞᱮᱜ-ᱟ ᱯᱮ ᱥᱮ ᱵᱟᱝᱟ ᱛᱟᱦᱞᱮ?
ᱦᱮᱸ ᱢᱟᱱᱟᱣ ᱜᱮᱭᱟᱞᱮ ᱜᱩᱨᱩ ᱜᱚᱝᱠᱮᱭᱟᱜ ᱡᱟᱱᱟᱢ ᱢᱟᱦᱟᱞᱮ ᱢᱟᱱᱟᱣ ᱜᱮᱭᱟ᱾ ᱟᱨ ᱛᱤᱨᱤᱥᱮ ᱡᱩᱱ ᱡᱟᱦᱟᱸ ᱦᱩᱞ ᱢᱟᱦᱟ ᱚᱱᱟ ᱦᱚᱞᱮ ᱢᱟᱱᱟᱣ ᱜᱮᱭᱟ᱾
ᱟᱪᱪᱷᱟ ᱟᱨ ᱡᱮᱢᱚᱱ ᱟᱵᱚ ᱫᱚ ᱚᱱᱠᱟᱜᱮ ᱟᱹᱰᱤᱜᱟᱱ ᱜᱩᱨᱩ ᱠᱚ ᱦᱮᱱᱟᱜ ᱠᱚᱛᱟ ᱵᱚᱱᱟ ᱩᱝᱠᱩ ᱠᱚᱦᱚᱸ ᱵᱚᱱ ᱢᱟᱱᱟᱣᱮᱫ ᱠᱚᱣᱟ ᱥᱮ,
ᱦᱮᱸ
ᱦᱳᱭ ᱛᱟᱦᱞᱮ ᱟᱢᱫᱚ ᱤᱭᱟᱹ ᱚᱞᱚᱜ ᱯᱟᱲᱦᱟᱜ ᱫᱚ ᱛᱤᱱᱟᱹᱜ ᱡᱷᱟᱹᱞ?
ᱦᱮᱸ ᱚᱞᱚᱜ ᱯᱟᱲᱦᱟᱜ ᱫᱚ ᱱᱟᱜ ᱮᱠᱷᱚᱱ ᱫᱚ ᱪᱟᱞᱟᱜ ᱠᱟᱱ ᱜᱮᱭᱟ᱾
ᱟᱪᱪᱷᱟ ᱢᱟ ᱱᱟᱯᱟᱭ ᱜᱮ ᱚᱞᱚᱜ ᱯᱟᱲᱦᱟᱣ ᱫᱚᱨᱠᱟᱨ ᱜᱮ ᱥᱮ, ᱥᱤᱠᱱᱟᱹᱛ ᱵᱟᱝᱠᱷᱟᱱ ᱦᱟᱸᱜ ᱚᱠᱟᱥᱮᱱ ᱦᱚᱸ ᱵᱟᱢ ᱞᱟᱦᱟ ᱫᱟᱲᱮᱭᱟᱜ-ᱟ,
ᱦᱮᱸ
ᱦᱳᱭ
ᱟᱫᱚ ᱚᱱᱠᱟ ᱞᱮᱠᱟᱛᱮ ᱚᱞᱚᱜ ᱯᱟᱲᱦᱟᱜ ᱡᱷᱚᱛᱚᱣᱟᱜ ᱜᱮ ᱡᱷᱚᱛᱚ ᱠᱟᱹᱢᱤᱜᱮ ᱥᱮᱲᱟ ᱠᱟᱜ ᱫᱚᱨᱠᱟᱨ᱾
ᱦᱮᱸ
ᱦᱳᱭ ᱦᱮᱸ ᱛᱚ ᱛᱟᱦᱞᱮ ᱢᱟ ᱚᱠᱛᱚ ᱠᱚ ᱦᱩᱭ ᱡᱟᱣᱨᱟᱭᱱᱟ ᱛᱟᱦᱞᱮ ᱱᱤᱛᱳᱜ ᱫᱚ ᱤᱱᱠᱟᱹ ᱜᱮᱞᱟᱝ ᱜᱚᱞᱯᱷᱚᱭᱟ᱾
ᱦᱮᱸ ᱛᱚ ᱛᱟᱦᱞᱮ ᱢᱟ᱾
ᱦᱳᱭ